ᱦᱮᱞᱳ
ᱦᱮᱞᱳ ᱡᱚᱦᱟᱨ ᱜᱮ ᱫᱟᱫᱟ
ᱦᱩᱸ ᱡᱚᱦᱟᱨ ᱜᱮ
ᱪᱮᱫ ᱞᱮᱠᱟ ᱦᱮᱱᱟᱜ ᱯᱮᱭᱟ ᱦᱳᱭ ᱠᱟᱹᱴᱤᱡ ᱚᱠᱟ ᱞᱮᱠᱟ ᱫᱷᱟᱨᱟ ᱪᱚ ᱠᱟᱹᱡ ᱟᱸᱡᱚᱢ ᱧᱚᱜ ᱮᱱᱟ ᱱᱤᱛᱚᱜ ᱫᱚ ᱠᱟᱹᱡ ᱴᱷᱤᱠ ᱜᱮ ᱟᱸᱡᱚᱢᱚᱜ ᱠᱟᱱᱟ
ᱦᱳᱭ
ᱦᱮᱸ ᱪᱮᱫ ᱞᱮᱠᱟ ᱚᱲᱟᱜ ᱠᱚᱨᱮ ᱫᱚ ᱵᱮᱥ ᱜᱮ ᱦᱮᱱᱟᱜ ᱯᱮᱭᱟ
ᱦᱮᱸ ᱵᱮᱥ ᱜᱮ ᱢᱮᱱᱟᱜ ᱞᱮᱭᱟ ᱟᱯᱮ
ᱦᱚᱸ ᱟᱞᱮ ᱦᱚᱸ ᱵᱮᱥ ᱜᱮ᱾
ᱟᱨ ᱱᱟᱯᱟᱭ ᱜᱮ ᱛᱟᱦᱚᱞᱮ ᱪᱤᱫ ᱠᱚ ᱪᱮᱠᱟ ᱵᱟᱲᱟ ᱦᱩᱭᱩᱜ ᱠᱟᱱᱟ
ᱟᱸᱡ ᱤᱧ ᱫᱚ ᱱᱚᱛᱮ ᱩᱜ ᱛᱟᱢᱤᱞ ᱱᱟᱹᱲᱩ ᱥᱮᱫ ᱨᱮ ᱢᱤᱱᱟᱹᱧᱟ᱾
ᱚ ᱛᱟᱢᱤᱞ ᱱᱟᱲᱩ ᱫᱚ ᱪᱮᱫ ᱞᱟᱹᱜᱤᱫ
ᱱᱚᱛᱮ ᱠᱟᱹᱢᱤ ᱜᱮ
ᱚ ᱠᱟᱹᱢᱤ ᱚ
ᱦᱳᱭ
ᱦᱳᱭ
ᱛᱟᱦᱚᱞᱮ ᱟᱢ ᱫᱚ ᱪᱮᱫ ᱠᱚᱢ ᱪᱤᱠᱟᱹ ᱵᱟᱲᱟᱭ ᱜᱮᱭᱟ
ᱤᱧ ᱫᱚ ᱪᱮᱫ ᱜᱮ ᱵᱟᱝ ᱤᱧ ᱫᱚ ᱚᱲᱟᱜ ᱠᱚᱨᱮ ᱜᱮ ᱠᱟᱹᱢᱤ ᱵᱟᱲᱟᱭ ᱦᱩᱭᱩᱜᱼᱟ᱾
ᱚ
ᱦᱳᱭ
ᱚᱲᱟᱜ ᱠᱚᱨᱮ ᱫᱚ ᱢᱟᱱᱮ ᱵᱚᱞᱮ ᱪᱮᱫ ᱜᱮ ᱵᱟᱝᱟ ᱥᱮ
ᱚᱱᱠᱟ ᱫᱚ ᱵᱟᱝ ᱢᱟᱱᱮᱜ ᱠᱟᱹᱢᱤ ᱫᱚ ᱵᱟᱹᱱᱩᱜᱼᱟ ᱚᱱᱠᱟ ᱫᱚ ᱱᱤᱡᱮ ᱯᱟᱨᱥᱚᱱᱟᱞ ᱵᱷᱟᱵ ᱛᱮᱫᱚ ᱢᱟᱱᱮ ᱡᱟᱦᱟᱱᱟᱜ ᱠᱚᱜᱮ
ᱚ
ᱚᱱᱠᱟ ᱴᱟᱠᱟ ᱯᱚᱭᱥᱟ ᱞᱟᱹᱜᱤᱫ ᱫᱚ ᱵᱟᱝ ᱠᱟᱹᱢᱤ ᱦᱩᱭᱩᱜᱼᱟ ᱢᱟᱱᱮ ᱚᱲᱟᱜ ᱠᱚᱨᱮᱱᱟᱜ ᱜᱮ᱾ ᱦᱳᱭ ᱦᱳᱭ ᱟᱢ ᱫᱚ
ᱦᱳ ᱤᱧ ᱫᱚ ᱟᱞᱮ ᱫᱚ ᱱᱚᱰᱮ ᱞᱩᱜᱽᱲᱤᱡ ᱞᱮ ᱥᱤᱞᱟᱹᱭᱟ᱾
ᱚᱻ ᱚ ᱦᱳᱭ ᱟᱪᱪᱷᱟ ᱛᱟ ᱛᱤᱱ ᱟᱨ ᱛᱤᱱ ᱫᱤᱱ ᱠᱷᱚᱯᱮ ᱠᱟᱹᱢᱤ ᱠᱮᱫᱼᱟ
ᱦᱩᱭᱩᱜ ᱠᱟᱹᱱᱟᱹᱧ ᱯᱮ ᱥᱮᱨᱢᱟ
ᱯᱮ ᱥᱮᱨᱢᱟ ᱚ ᱫᱚᱢᱮ ᱫᱤᱱ ᱜᱮ ᱛᱚᱢ ᱦᱩᱭᱱᱟ
ᱦᱳᱭ
ᱦᱮᱸ ᱛᱟᱦᱚᱞᱮ ᱚᱱᱛᱮᱱᱟᱜ ᱠᱟᱹᱢᱤ ᱠᱚᱫᱚ ᱪᱮᱫ ᱞᱮᱠᱟ ᱢᱟᱱᱮ ᱪᱮᱫ ᱞᱮᱠᱟ ᱠᱟᱱᱟ
ᱚᱱᱛᱮᱱᱟᱜ ᱱᱚᱛᱮᱱᱟᱜ ᱠᱟᱹᱢᱤ ᱫᱚ ᱢᱟᱱᱮ ᱛᱟᱢᱤᱞᱱᱟᱹᱲᱩ ᱥᱮᱫᱟᱜ ᱫᱚ ᱮᱫ ᱞᱩᱜᱽᱲᱤᱢ ᱥᱤᱞᱟᱹᱭᱟ ᱞᱩᱜᱽᱲᱤ ᱥᱤᱞᱟᱹᱭ ᱨᱮ ᱯᱚᱱᱨᱚ ᱦᱟᱡᱟᱨ ᱠᱚ ᱮᱢᱟᱢᱟ ᱟᱫᱚ ᱡᱩᱫᱤ ᱟᱢ ᱡᱩᱫᱤ ᱟᱢᱟᱜ ᱡᱟᱢᱟ ᱢᱟᱱᱮ ᱟᱢᱛᱮ ᱰᱤᱡᱟᱭᱤᱱ ᱠᱟᱛᱮᱜ ᱡᱩᱫᱤᱢ ᱠᱩᱥᱤᱭᱟᱜ ᱠᱩᱥᱤᱭᱟᱜ ᱛᱟᱢᱟ ᱠᱚ ᱛᱟᱦᱞᱮ ᱟᱨ ᱟᱠᱷᱨᱤᱧᱚᱜ ᱛᱟᱢᱟ ᱚᱱᱟ ᱥᱤᱞᱟᱹᱭ ᱠᱟᱛᱮᱫ ᱛᱟᱦᱞᱮ ᱟᱨᱦᱚᱸ ᱟᱨᱦᱚ ᱯᱚᱭᱥᱟ ᱠᱚ ᱰᱷᱮᱨ ᱛᱟᱢᱟ ᱢᱟᱱᱮ ᱦᱮᱸ ᱯᱚᱸᱫᱽᱨᱚ ᱦᱟᱡᱟᱨ ᱢᱟᱠᱚ ᱮᱢᱟᱢ ᱜᱮᱭᱟ ᱡᱩᱫᱤ ᱵᱷᱟᱹᱜᱤ ᱪᱮᱦᱨᱟᱢ ᱵᱮᱱᱟᱣᱟ ᱡᱟᱢᱟ ᱠᱚ ᱟᱨᱦᱚᱸ ᱟᱞᱟᱫᱟ ᱰᱤᱡᱟᱭᱤᱱ ᱟᱫᱚ ᱢᱟᱱᱮ ᱩᱱᱠᱩ ᱦᱚᱲ ᱠᱚᱠᱚ ᱠᱩᱥᱤᱭᱟᱜ ᱛᱟᱢᱟ ᱛᱟᱦᱚᱞᱮ ᱚᱱᱟ ᱢᱟᱱᱮ ᱚᱱᱟ ᱯᱩᱭᱥᱟᱹ ᱠᱚ ᱰᱷᱮᱨᱟ
ᱚ ᱦᱳᱭ ᱚᱱᱟ ᱦᱚᱸ ᱱᱟᱯᱟᱭ ᱜᱮᱛ ᱛᱟᱦᱚᱞᱮ ᱫᱚᱢᱮ ᱫᱤᱱᱮᱢ ᱦᱩᱭᱱᱟ ᱛᱟᱦᱞᱮ ᱟᱢᱦᱚᱸ ᱱᱟᱯᱟᱭ ᱛᱮᱜᱮᱢ ᱥᱮᱬᱟ ᱟᱠᱟᱫ ᱜᱮᱭᱟ ᱱᱤᱛᱚᱜ ᱠᱚᱫᱚ
ᱦᱳᱭ ᱦᱳᱭ
ᱦᱮᱸ ᱦᱮᱸ
ᱱᱟᱯᱟᱭ ᱜᱮ
ᱦᱮᱸ
ᱛᱟᱦᱚᱞᱮ ᱡᱩᱫᱤ ᱱᱚᱝᱠᱟ ᱡᱩᱫᱤ ᱱᱚᱝᱠᱟ ᱠᱟᱹᱢᱤ ᱨᱮᱱᱟᱜ ᱤᱪᱪᱷᱟᱹ ᱢᱮᱱᱟᱜ ᱛᱟᱢᱟ ᱛᱟᱦᱚᱞᱮ ᱱᱚᱸᱰᱮ ᱦᱚᱸ ᱢᱟᱱᱮ ᱛᱟᱹᱢᱤᱞᱱᱟᱹᱲᱩ ᱥᱮᱫ ᱨᱮ ᱢᱟᱱᱮ ᱟᱹᱰᱤ ᱜᱟᱱ ᱢᱟᱱᱮ ᱠᱚᱲᱟ ᱦᱚᱯᱚᱱ ᱠᱚᱦᱚᱸ ᱫᱟᱫᱟ ᱠᱟᱹᱢᱤ ᱜᱮᱭᱟ ᱠᱚ
ᱚ ᱦᱳᱭ ᱥᱮᱱ ᱞᱮᱱᱠᱷᱟᱱ ᱫᱚ ᱜᱟᱱᱚᱜᱼᱟ ᱤᱧ ᱦᱚᱭᱛᱚ ᱱᱤᱛᱚᱜ ᱫᱚ ᱵᱮᱠᱟᱨ ᱜᱮ ᱢᱤᱱᱟᱹᱧᱟ ᱡᱩᱫᱤ ᱠᱟᱹᱢᱤ ᱠᱚ ᱧᱟᱢᱚᱜ ᱠᱷᱟᱡ ᱚᱱᱠᱟ ᱠᱷᱚᱵᱚᱨ ᱦᱩᱭᱩᱜᱼᱟ ᱠᱷᱚᱵᱚᱨᱟᱢ ᱦᱟᱸᱜ ᱞᱟᱹᱭᱟᱹᱧ ᱢᱮ ᱥᱮᱱᱚ ᱦᱩᱭᱩᱜᱼᱟ ᱮᱸᱰᱮᱠᱷᱟᱱ ᱟᱫᱚ ᱪᱮᱫ ᱠᱟᱹᱢᱤ ᱠᱚ ᱢᱮᱱᱟᱜᱼᱟ ᱪᱮᱫ ᱠᱚ ᱠᱟᱹᱢᱤ ᱦᱩᱭᱩᱜᱼᱟ ᱾
ᱠᱟᱹᱢᱤ ᱫᱚ ᱦᱩᱭᱩᱜ ᱠᱟᱱᱟ ᱾ ᱮᱸ ᱢᱟᱫᱽᱫᱷᱚᱢᱤᱠ ᱯᱟᱥ ᱠᱟᱛᱮᱜ ᱜᱮ ᱢᱟᱱᱮ ᱱᱚᱰᱮ ᱫᱚ ᱦᱤᱡᱩᱜ ᱜᱟᱱᱚᱜᱼᱟ ᱾ ᱟᱫᱚ ᱢᱟᱫᱽᱫᱷᱚᱢᱤᱠ ᱢᱟᱱᱮ ᱛᱤᱱᱟᱹᱜ ᱫᱟᱹᱵᱤᱡ ᱮᱢ ᱯᱟᱲᱦᱟᱣ ᱟᱠᱟᱱᱟ ᱾
ᱦᱳᱭ ᱯᱟᱲᱦᱟᱣ ᱫᱚ ᱦᱩᱭ ᱟᱠᱟᱱ ᱜᱮᱭᱟ ᱢᱟᱫᱽᱫᱷᱚᱢᱤᱠ ᱠᱚᱫᱚ ᱠᱚᱞᱮᱡᱽ ᱠᱚᱢᱯᱞᱤᱴ ᱦᱩᱭᱟ ᱟᱠᱟᱱᱟ ᱾
ᱚ ᱛᱟᱦᱚᱞᱮ ᱫᱚ ᱟᱢ ᱫᱚ ᱢᱮᱱᱮᱡᱟᱨᱮᱢ ᱧᱟᱢᱚᱜᱼᱟ ᱧᱟᱢᱟ ᱾
ᱦᱳᱭ ᱛᱟᱦᱚᱞᱮ ᱛᱚ ᱱᱟᱯᱟᱭ ᱜᱮᱭᱟ ᱾
ᱦᱳᱭ ᱢᱮᱱᱮᱡᱟᱨᱟᱜ ᱢᱤᱫᱴᱤᱡ ᱥᱤᱴ ᱯᱷᱟᱠᱟ ᱜᱮᱭᱟ ᱟᱫᱚ ᱚᱱᱠᱟᱮ ᱱᱟᱦᱟᱜ ᱛᱚᱵᱮ ᱠᱳᱪ ᱠᱚ ᱦᱟᱛᱟᱣ ᱠᱟᱛᱮᱫ ᱱᱟᱦᱟᱜ ᱠᱷᱚᱵᱚᱨ ᱦᱩᱭᱩᱜᱼᱟ ᱾
ᱦᱮᱸ ᱦᱳ ᱠᱷᱚᱡ ᱠᱚ ᱦᱟᱛᱟᱣ ᱯᱮ ᱢᱚᱸᱡᱽ ᱛᱮ ᱪᱮᱫ ᱞᱮᱠᱟ ᱪᱮᱫ ᱠᱟᱹᱢᱤ ᱦᱩᱭᱩᱜᱼᱟ ᱵᱟᱝ ᱦᱩᱭᱩᱜᱼᱟ ᱦᱳᱭ ᱾
ᱦᱳᱭ ᱢᱟᱱᱮ ᱱᱚᱰᱮ ᱫᱚ ᱱᱚᱰᱮ ᱫᱚ ᱢᱟᱫᱽᱫᱷᱚᱢᱤᱠ ᱯᱟᱥ ᱠᱚ ᱮᱭᱤᱪ ᱮᱥ ᱯᱟᱥ ᱠᱷᱚᱪ ᱜᱮ ᱦᱮᱱᱟᱜ ᱠᱚᱣᱟ ᱢᱟᱱᱮ ᱚᱸᱰᱮ ᱚᱞ ᱦᱩᱭᱩᱜᱼᱟ ᱥᱮ ᱦᱳᱭ ᱾
ᱦᱳᱭ ᱦᱳᱭ ᱦᱳᱭ
ᱦᱳᱭ ᱾ ᱦᱩᱭᱩᱜᱼᱟ ᱛᱟᱦᱚᱞᱮ ᱛᱚ ᱤᱭᱟᱹ ᱫᱟᱫᱟ ᱟᱢᱫᱚ ᱵᱷᱟᱜᱤ ᱜᱮᱢ ᱯᱟᱲᱦᱟᱣ ᱟᱠᱟᱱᱟ ᱛᱟᱦᱚᱞᱮ
ᱟ
ᱢᱟᱱᱮ ᱪᱟᱹᱠᱨᱤ ᱠᱚᱨᱮᱱᱟᱜ ᱫᱚ ᱤᱭᱟᱹ ᱵᱟᱢ ᱪᱮᱥᱴᱟᱭᱮᱜᱼᱟ ᱾
ᱪᱮᱥᱴᱟ ᱫᱚ ᱦᱩᱭᱩᱜ ᱠᱟᱱᱟ ᱟᱫᱚ ᱚᱱᱠᱟ ᱞᱮᱠᱟ ᱤᱭᱟᱹ ᱫᱚ ᱟᱹᱣᱨᱤ ᱟᱹᱣᱨᱤ ᱯᱚᱨᱤᱠᱷᱟ ᱠᱚ ᱵᱟ ᱯᱟᱥ ᱦᱩᱭ ᱠᱟᱱᱟ ᱪᱮᱥᱴᱟ ᱠᱚ ᱦᱩᱭᱩᱜ ᱠᱟᱱᱟ ᱦᱳᱭ
ᱛᱟᱦᱚᱞᱮ ᱵᱮᱥ ᱜᱮ
ᱦᱮᱸ ᱵᱮᱥ ᱜᱮ ᱟᱨ ᱛᱟᱦᱞᱮ ᱚᱱᱛᱮ ᱨᱮ ᱚᱱᱛᱮ ᱨᱮ ᱥᱮᱱ ᱠᱟᱹᱢᱤ ᱠᱚ ᱦᱩᱭᱩᱜ ᱠᱟᱱᱟ ᱡᱟᱦᱟᱱᱟᱜ ᱵᱟᱨᱦᱮ ᱫᱤᱥᱚᱢ ᱨᱮ ᱢᱟᱱᱮ ᱢᱤᱫᱴᱮᱡ ᱠᱩᱲᱤ ᱦᱚᱯᱚᱱ ᱥᱮ ᱠᱟᱹᱢᱤᱭᱮᱫ ᱟᱢ ᱡᱟᱦᱟᱱᱟᱜ ᱚᱥᱩᱵᱤᱫᱟ ᱠᱚ ᱚᱱᱛᱮᱱᱟᱜ ᱪᱮᱫ ᱞᱮᱠᱟ
ᱵᱟᱝᱟ ᱚᱥᱩᱵᱤᱫᱟ ᱠᱚᱫᱚ ᱵᱟᱝᱟ ᱢᱟᱱᱮ ᱚᱱᱟ ᱮ ᱟᱹᱰᱤ ᱟᱞᱮᱭᱟᱜ ᱫᱚ ᱯᱟᱸᱪᱛᱟᱞᱟ ᱵᱤᱞᱰᱤᱝ ᱠᱟᱱᱟ ᱟᱫᱚ ᱚᱸᱰᱮ ᱠᱷᱚᱱᱚᱡ ᱫᱚ ᱚᱰᱚᱠ ᱠᱚ ᱵᱟᱠᱚ ᱚᱰᱚᱠ ᱦᱚᱪᱚᱣᱟ ᱞᱮᱭᱟ ᱾ ᱢᱟᱱᱮ ᱚᱰᱳᱠ ᱫᱚ ᱪᱮᱫ ᱢᱟᱱᱮ ᱟᱢ ᱱᱤᱡᱮᱨᱟᱜ ᱡᱟᱢᱟ ᱡᱟᱦᱟᱸᱟᱢ ᱦᱚᱨᱚᱜᱟ ᱚᱱᱟ ᱞᱚᱦᱚᱫ ᱠᱟᱛᱮ ᱟᱢᱟᱜ ᱡᱟᱭᱜᱟ ᱨᱮᱜᱮᱢ ᱛᱟᱥᱮᱭᱟ ᱚᱱᱟ ᱪᱷᱟᱸᱫ ᱦᱚᱸ ᱵᱟᱠᱚ ᱫᱮᱡ ᱦᱚᱪᱚ ᱣᱟᱞᱮᱭᱟ ᱚᱱᱠᱟ
ᱦᱳᱭ ᱦᱸ ᱛᱟᱦᱚᱞᱮ ᱫᱚ ᱱᱟᱯᱟᱭ ᱜᱮ ᱥᱩᱵᱤᱫᱟ ᱠᱚᱫᱚ ᱢᱮᱱᱟᱜᱼᱟ ᱛᱟᱦᱚᱞᱮ ᱫᱚ ᱚᱥᱩᱵᱤᱫᱟ ᱠᱚᱫᱚ ᱵᱟᱝ ᱦᱩᱭᱩᱜ ᱠᱟᱱ ᱛᱟᱯᱮᱭᱟ ᱾
ᱦᱳᱭ ᱦᱳᱭ ᱢᱟᱱᱮ ᱟᱹᱰᱤ ᱜᱟᱱ ᱜᱤᱫᱽᱨᱟᱹ ᱚᱱᱠᱟ ᱦᱮᱱᱟᱜ ᱠᱚᱣᱟ ᱢᱟᱱᱮ ᱢᱟᱱᱮ ᱟᱫᱷᱮᱠ ᱠᱚᱫᱚ ᱱᱚᱝᱠᱟ ᱢᱟᱱᱮ ᱟᱞᱮ ᱡᱚᱠᱷᱚᱱ ᱯᱩᱭᱞᱩ ᱞᱮ ᱦᱮᱡ ᱮᱱᱟ ᱟᱫᱚ ᱠᱚ ᱢᱮᱛᱟᱞᱮ ᱠᱟᱱᱟ ᱾ ᱢᱟᱱᱮ ᱤᱧ ᱫᱚ ᱦᱟᱜ ᱚᱱᱠᱟ ᱛᱮᱫᱚ ᱵᱟᱹᱧ ᱦᱮᱡ ᱟᱠᱟᱱᱟ ᱟᱞᱮ ᱟᱹᱛᱩ ᱨᱮᱠᱚ ᱦᱮᱡ ᱞᱮᱱᱟ ᱾ ᱯᱮ ᱯᱩᱱ ᱦᱚᱲ ᱜᱟᱹᱰᱤ ᱛᱮᱠᱚ ᱦᱮᱡ ᱞᱮᱱᱟ ᱞᱟᱹᱭ ᱟᱠᱚ ᱡᱩᱫᱤ ᱡᱟᱦᱟᱸᱭ ᱠᱚᱣᱟᱜ ᱾ ᱱᱚᱝᱠᱟ ᱢᱮᱱᱟᱜ ᱤᱪᱷᱟᱹ ᱢᱮᱱᱟᱜ ᱛᱟᱯᱮᱭᱟ ᱞᱩᱜᱽᱲᱤ ᱥᱤᱞᱟᱹᱭ ᱦᱮᱸ ᱟᱨ ᱡᱟᱦᱟᱸᱭ ᱠᱚ ᱚᱱᱮ ᱱᱟᱨᱥ ᱴᱨᱮᱱᱤᱝ ᱟᱫᱚ ᱤᱧ ᱫᱚ ᱞᱩᱜᱽᱲᱤ ᱥᱤᱞᱟᱹᱭ ᱜᱮ ᱢᱟᱱᱮ ᱤᱧᱟᱹᱜ ᱢᱤᱫᱴᱤᱡ ᱢᱟᱱᱮ ᱵᱤᱡᱽᱱᱮᱥ ᱨᱮᱱᱟᱜ ᱢᱤᱫᱴᱤᱡ ᱤᱪᱪᱷᱟᱹ ᱛᱟᱦᱮᱸ ᱠᱟᱱ ᱛᱤᱧᱟ ᱾ ᱦᱮᱸ ᱥᱮ ᱦᱳᱭ ᱟᱫᱚ ᱚᱱᱟ ᱠᱷᱟᱹᱛᱤᱨ ᱛᱮᱜᱮ ᱤᱧ ᱫᱚ ᱢᱟᱱᱮ ᱪᱟᱞᱟᱣ ᱮᱱᱟᱹᱧ ᱦᱮᱡ ᱟᱠᱟᱱ ᱜᱮᱭᱟᱞᱮ ᱟᱹᱰᱤ ᱜᱟᱱ ᱟᱞᱮ ᱟᱛᱩ ᱨᱮᱱ ᱯᱚᱱᱨᱚ ᱥᱳᱞᱞᱳ ᱡᱚᱱ ᱫᱚᱞᱮ ᱦᱮᱡ ᱟᱠᱟᱱᱟ ᱦᱮᱸ ᱟᱯᱮ ᱥᱮᱫ ᱨᱮ ᱱᱚᱝᱠᱟ ᱦᱳᱭ ᱟᱯᱮ ᱥᱮᱫ ᱨᱮ ᱱᱚᱝᱠᱟ ᱾ ᱠᱷᱚᱵᱚᱨ ᱠᱚᱢ ᱟᱸᱡᱚᱢ ᱟᱠᱟᱫᱼᱟ ᱡᱮ ᱱᱚᱝᱠᱟ ᱠᱚ ᱟᱹᱜᱩ ᱟᱠᱟᱫ ᱠᱚᱣᱟ ᱾
ᱠᱟᱹᱢᱤ ᱥᱮᱱ
ᱦᱳᱭ,
ᱦᱮᱸ ᱠᱟᱹᱢᱤ ᱫᱚᱠᱚ ᱥᱮᱱ ᱠᱟᱱ ᱜᱮᱭᱟ ᱟᱨᱚ ᱥᱮᱱᱚᱜ ᱫᱚᱠᱚ ᱥᱮᱱᱚᱜ ᱠᱟᱱ ᱜᱮᱭᱟ ᱟᱫᱚ ᱞᱩᱜᱽᱲᱤᱡ ᱥᱤᱞᱟᱹᱭ ᱠᱚᱫᱚ ᱵᱟᱝ ᱢᱟᱱᱮ ᱮᱴᱟᱜ ᱡᱟᱦᱟᱱᱟᱜ ᱯᱷᱮᱠᱴᱨᱤ ᱠᱚᱨᱮ
ᱚ ᱦᱳᱭ ᱦᱳᱭ ᱯᱷᱮᱠᱴᱨᱤ ᱨᱮᱦᱚᱧ ᱪᱟᱞᱟᱣ ᱞᱮᱱᱟ ᱟᱫᱚ ᱵᱟᱹᱧ ᱠᱟᱹᱢᱤ ᱫᱟᱲᱮᱭᱟᱜ ᱱᱟ ᱾
ᱦᱮᱸ
ᱦᱳᱭ ᱢᱟᱱᱮ ᱠᱟᱹᱢᱤ ᱵᱟᱹᱧ ᱫᱟᱲᱮᱭᱟᱜ ᱠᱷᱟᱹᱛᱤᱨ ᱛᱮᱜᱮ ᱟᱫᱚ ᱢᱟᱱᱮ ᱚᱪᱚᱜ ᱠᱤᱫᱤᱧᱟ ᱠᱚ ᱚᱸᱰᱮ ᱨᱮᱱ ᱦᱚᱲ ᱠᱚᱠᱚ ᱟᱹᱲᱤᱥᱮᱱᱟ ᱚᱱᱟ ᱛᱮᱫᱚ ᱠᱚ ᱚᱪᱚᱜ ᱠᱤᱫᱤᱧᱟ ᱟᱫᱚ ᱞᱟᱹᱭ ᱟᱠᱚ ᱟᱢᱫᱚ ᱚᱱᱟ ᱨᱮᱫᱚ ᱵᱟᱢ ᱜᱟᱱᱚᱜᱼᱟ ᱟᱫᱚ ᱚᱱᱟ ᱯᱚᱨᱮ ᱟᱫᱚ ᱡᱚᱠᱷᱚᱱᱤᱧ ᱟᱸᱡᱚᱢ ᱠᱮᱭᱟ ᱱᱚᱝᱠᱟ ᱛᱟᱦᱚᱞᱮ ᱦᱳᱭ ᱟᱫᱚ ᱱᱚᱰᱮᱧ ᱢᱚᱡ ᱮᱱᱟ᱾
ᱮ ᱯᱷᱮᱠᱴᱨᱤ ᱨᱮᱱᱟᱜ ᱠᱟᱹᱢᱤ ᱠᱷᱚᱱ ᱫᱚ ᱱᱚᱣᱟᱴᱟᱜ ᱠᱟᱹᱢᱤ ᱫᱚ ᱢᱟᱱᱮ ᱤᱭᱟᱹ ᱧᱚᱜ ᱜᱮᱭᱟᱢ, ᱥᱚᱡᱟ ᱧᱚᱜ ᱜᱮᱭᱟ᱾
ᱦᱳᱭ
ᱦᱮᱸ
ᱢᱟᱱᱮ ᱯᱷᱮᱠᱴᱨᱤ ᱢᱟᱱᱮ ᱯᱷᱮᱠᱴᱨᱤ ᱢᱟᱱᱮ ᱚᱱᱟ ᱩᱱᱠᱩ ᱦᱟᱹᱠᱩ ᱠᱚ ᱯᱮᱠ ᱠᱚᱫᱚ,
ᱦᱳᱭ ᱦᱳᱭ
ᱦᱳᱭ ᱦᱟᱹᱠᱩ ᱠᱚ ᱯᱮᱠ ᱠᱚᱣᱟ ᱛᱚᱫᱚ ᱚᱱᱠᱟ ᱢᱟᱱᱮ ᱟᱫᱚ ᱚᱱᱠᱟ ᱫᱚᱢᱮ ᱥᱚ ᱟᱠᱚ ᱮᱠᱷᱟᱡ ᱚᱱᱟ ᱠᱚ ᱵᱟᱹᱧ ᱥᱟᱦᱟ ᱫᱟᱲᱮᱭᱟᱜᱼᱟ ᱟᱫᱚ ᱚᱱᱟ ᱠᱷᱟᱹᱛᱤᱨ ᱛᱮᱜᱮ ᱟᱫᱚ ᱤᱧᱫᱚᱧ ᱦᱮᱡ ᱮᱱᱟ᱾ ᱱᱚᱛᱮ, ᱱᱚᱛᱮ ᱠᱳᱞᱠᱟᱛᱟ ᱥᱮᱫ ᱜᱮ᱾
ᱚ
ᱦᱮᱸ ᱛᱟᱦᱚᱞᱮ ᱟᱯᱮᱭᱟᱜ ᱫᱤᱥᱚᱢ ᱫᱚ ᱚᱠᱟ ᱥᱮᱫ?
ᱟᱞᱮᱭᱟᱜ ᱫᱤᱥᱚᱢ ᱱᱚᱣᱟ ᱵᱟᱸᱠᱩᱲᱟ ᱵᱮᱝᱜᱚᱞ ᱫᱤᱥᱚᱢ᱾
ᱚ
ᱟᱯᱮ ᱫᱚ?
ᱦᱮᱸ ᱟᱞᱮ ᱫᱚ ᱱᱚᱜᱼᱚᱭ ᱤᱭᱟᱹ ᱮᱜ ᱵᱩᱨᱩ ᱵᱚᱸᱜᱟᱜ ᱦᱩᱭᱩᱜ ᱞᱟᱹᱜᱤᱫ ᱫᱚ ᱪᱟᱹᱠᱩᱞᱤᱭᱟᱹ ᱥᱮᱫ ᱦᱚᱭ᱾
ᱚ ᱦᱚᱭ ᱦᱚᱭ ᱵᱩᱨᱩ ᱵᱚᱸᱜᱟ ᱠᱚ ᱟᱸᱡᱚᱢ ᱫᱚ ᱦᱩᱭ ᱠᱟᱱᱟ᱾
ᱦᱳᱭ ᱚᱱᱮ ᱮ ᱚᱱᱟ ᱡᱟᱦᱟᱸ ᱵᱟᱨᱮ ᱵᱩᱨᱩ ᱵᱚᱝᱜᱟ ᱦᱩᱭᱩᱜ ᱜᱮᱭᱟ ᱚᱱᱟᱜᱮ ᱛᱟᱞᱮ ᱟᱞᱮ ᱟᱹᱛᱩ ᱫᱚ᱾
ᱚ
ᱡᱷᱟᱲᱠᱷᱚᱸᱰ ᱯᱚᱱᱚᱛ ᱨᱮ ᱯᱟᱲᱟᱜᱼᱟ᱾
ᱦᱳᱭ ᱦᱳᱭ ᱟᱫᱚ ᱵᱩᱨᱩ ᱦᱳᱭ ᱵᱩᱨᱩ ᱵᱚᱸᱜᱟ ᱫᱚ ᱛᱤᱥ ᱠᱚᱛᱮ ᱦᱩᱭᱩᱜᱼᱟ?
ᱮᱸ ᱱᱚᱜ ᱚᱭ ᱛᱚ ᱪᱟᱨ ᱛᱟᱨᱤᱠᱷ ᱠᱚ ᱫᱤᱱ ᱟᱠᱟᱫ-ᱟ᱾
ᱦᱳᱭ ᱪᱟᱨ ᱛᱟᱹᱨᱤᱠᱷ ᱫᱚ ᱚᱠᱟᱴᱟᱜ ᱵᱚᱸᱜᱟ ᱨᱮᱭᱟᱜ?
ᱮ ᱱᱚᱣᱟ ᱫᱚ ᱪᱮᱫ ᱪᱮᱫ ᱪᱟᱞᱟᱜ ᱠᱟᱱ ᱛᱮ ᱡᱩᱱ ᱡᱩᱞᱟᱭ ᱨᱮ ᱡᱩᱞᱟᱭ᱾
ᱚ ᱦᱳᱭ
ᱦᱳᱭ ᱢᱟᱱᱮ ᱢᱟᱱᱮ ᱦᱮᱡ ᱫᱚᱠᱚ ᱦᱮᱡ ᱵᱟᱲᱟᱜ ᱠᱟᱱ ᱜᱮᱭᱟ ᱟᱸᱡᱚᱢᱮᱫ ᱛᱟᱦᱮᱸᱫ ᱤᱧ᱾
ᱦᱳᱭ
ᱦᱳᱭ ᱢᱟᱱᱮ ᱯᱮᱲᱟ ᱠᱚ ᱟᱞᱮ ᱚᱲᱟᱜ ᱨᱮ ᱯᱮᱲᱟ ᱯᱮᱲᱟ ᱠᱚ ᱤᱧ ᱢᱟ ᱱᱟᱦᱟᱜ ᱛᱟᱹᱟᱢᱤᱞᱱᱟᱹᱰᱩ ᱨᱮ ᱢᱤᱱᱟᱹᱧᱟ ᱯᱮᱲᱟ ᱠᱚᱠᱚ ᱦᱮᱡ ᱵᱟᱲᱟᱜ ᱠᱟᱱᱟ ᱟᱞᱮ ᱟᱛᱩ ᱨᱮ᱾
ᱚ ᱦᱳᱭ
ᱦᱳᱭ
ᱟᱨ ᱢᱟᱱᱮ ᱦᱚᱲᱠᱚ ᱫᱤᱥᱚᱢ ᱦᱚᱲᱠᱩ ᱪᱮᱞᱠᱚ ᱡᱟᱣᱨᱟᱜᱼᱟ?
ᱫᱚᱢᱮ ᱫᱚᱢᱮ ᱠᱚ ᱡᱟᱣᱨᱟᱜᱼᱟ ᱢᱟᱱᱮ ᱚᱸᱰᱮᱱᱟᱜ ᱱᱮᱴᱣᱟᱨᱠ ᱟᱹᱰᱤ ᱢᱟᱱᱮ ᱮᱴᱠᱮᱴᱚᱬᱮ ᱢᱟᱱᱮ ᱚᱥᱩᱵᱤᱫᱟ ᱦᱩᱭᱩᱜ ᱜᱮᱭᱟ᱾
ᱦᱳᱭ ᱦᱳᱭ ᱫᱚᱢᱮ ᱦᱚᱲ ᱠᱚ ᱦᱮᱡ ᱞᱮᱱ ᱠᱷᱟᱡ ᱡᱮ ᱥᱚᱵ ᱦᱚᱲᱟᱜ ᱢᱳ ᱥᱚ ᱜᱚᱴᱟᱝ ᱢᱳᱵᱟᱭᱤᱞ ᱛᱟᱦᱮᱱᱟ ᱛᱟᱦᱚᱞᱮ ᱴᱟᱣᱟᱨ ᱫᱚ ᱚᱥᱩᱵᱤᱫᱟᱜ ᱜᱮᱭᱟ᱾
ᱦᱳᱭ ᱦᱳᱭ ᱟᱨ ᱱᱤᱛᱚᱜ ᱫᱚ ᱱᱟᱦᱟᱜ ᱟᱸᱡᱚᱢᱮᱫ ᱛᱟᱦᱮᱸᱱᱤᱧ ᱯᱷᱳᱱ ᱠᱚᱨᱮ ᱜᱮ ᱧᱮᱞ ᱦᱩᱭᱱᱟ ᱱᱤᱛᱚᱜ ᱢᱟ ᱦᱟᱱᱮ ᱥᱤᱲᱤ ᱠᱚ ᱵᱮᱱᱟᱣ ᱠᱟᱜ-ᱟ᱾
ᱚᱻ ᱥᱟᱹᱲᱤ ᱫᱚ?
ᱥᱤᱲᱤ ᱠᱚ ᱵᱮᱱᱟᱣ ᱟᱠᱟᱟᱜᱼᱟ, ᱚᱱᱟ ᱵᱩᱨᱩ ᱫᱮᱡᱚᱜ ᱞᱟᱹᱜᱤᱫ ᱚᱱᱟ ᱢᱟ ᱵᱩᱨᱩ ᱨᱮ ᱪᱮᱛᱟᱱ ᱨᱮᱠᱚ ᱵᱚᱸᱜᱟᱭᱟ᱾
ᱦᱳᱭ ᱦᱳᱭ
ᱦᱳᱭ ᱢᱟᱲᱟᱝ ᱫᱚ ᱱᱚᱜᱼᱚᱭ ᱮ ᱮ ᱢᱟᱱᱮ ᱱᱤᱝᱠᱚᱱ ᱥᱚᱢᱚᱭ ᱢᱟ ᱫᱟᱜ ᱜᱮᱭᱟᱭ᱾ ᱡᱚᱠᱷᱚᱱ ᱟᱞᱮ ᱤᱧ ᱡᱚᱠᱷᱚᱱ ᱚᱱᱟ ᱟᱹᱛᱩ ᱫᱤᱥᱚᱢ ᱨᱤᱧ ᱛᱟᱦᱮᱸ ᱠᱟᱱᱟ ᱮᱠᱷᱟᱡ ᱱᱚᱝᱠᱟ ᱜᱮ ᱫᱚᱢᱮ ᱫᱟᱜ ᱠᱮᱜᱼᱟᱭ᱾ ᱢᱟᱱᱮ ᱟᱬᱜᱚ ᱨᱟᱠᱟᱵ ᱠᱚ ᱟᱹᱰᱤ ᱦᱚᱨᱚᱵᱚᱨᱚ ᱢᱟᱱᱮ ᱩᱱᱟᱹᱜ ᱜᱟᱱ ᱦᱚᱲ ᱠᱚ ᱪᱟᱞᱟᱜᱼᱟ ᱛᱟᱦᱞᱮ ᱯᱩᱨᱟᱹ ᱦᱚᱨ ᱠᱚᱠᱚ ᱪᱤᱠᱟᱹᱲ ᱪᱟᱵᱟ ᱠᱟᱜᱼᱟ
ᱦᱳᱭ ᱛᱟᱦᱚᱞᱮ ᱤᱭᱟᱹ ᱟᱢᱟᱜ ᱜᱮ ᱪᱮᱫ ᱠᱚ ᱠᱷᱚᱵᱚᱨ ᱠᱚ ᱞᱟᱹᱭ ᱛᱟᱢ
ᱠᱷᱚᱵᱳᱚᱨ ᱠᱚᱫᱚ ᱱᱚᱜ ᱚᱭ ᱛᱚ ᱚᱲᱟᱜ ᱠᱚᱨᱮ ᱜᱮ ᱛᱟᱦᱮᱸ ᱦᱩᱭᱩᱜ ᱠᱟᱱᱟ ᱚᱲᱟᱜ ᱠᱚᱨᱮᱱᱟᱜ ᱠᱟᱹᱢᱤ ᱠᱚ ᱦᱩᱭᱩᱜ ᱠᱟᱱᱟ ᱚᱱᱟ ᱥᱟᱶᱛᱮ ᱛᱮ ᱚᱞᱚᱜ ᱯᱟᱲᱦᱟᱣ ᱠᱚ ᱦᱩᱭᱩᱜ ᱠᱟᱱᱟ
ᱦᱸ ᱟᱪᱪᱷᱟ ᱫᱟᱫᱟ ᱛᱚᱵᱮ ᱤᱭᱟᱹ ᱟᱢ ᱫᱚᱢ ᱵᱟᱯᱞᱟ ᱟᱠᱟᱱᱟ ᱥᱮ ᱵᱟᱝ-ᱟ
ᱵᱟᱝ ᱵᱟᱝ ᱟᱣᱨᱤᱧ ᱵᱟᱯᱞᱟᱜ-ᱟ
ᱚ ᱦᱳᱭ ᱛᱟᱦᱚᱞᱮ ᱛᱟᱦᱚᱞᱮ ᱟᱯᱮ ᱫᱚ ᱢᱟᱱᱮ ᱛᱤᱱᱟᱹᱜ ᱵᱚᱭᱦᱟᱜ ᱟᱯᱮ
ᱟᱞᱮ ᱫᱚ ᱵᱚᱭᱦᱟ ᱫᱚ ᱢᱤᱫᱴᱮᱡ ᱜᱤᱭᱟᱹᱧ ᱟᱨ ᱦᱮᱸ ᱢᱟᱹᱭ ᱢᱮᱱᱟᱭ ᱠᱟᱫᱮᱭᱟ
ᱚ ᱛᱟᱦᱚᱞᱮ ᱩᱱᱤ ᱫᱚ ᱯᱮ ᱜᱚᱝ ᱠᱟᱫᱮᱭᱟ ᱥᱮ ᱵᱟᱝᱟ
ᱵᱟᱝ ᱵᱟᱝ ᱦᱩᱰᱤᱧ ᱧᱚᱜ ᱜᱮᱭᱟᱭ
ᱚ ᱦᱳᱭ
ᱟᱯᱮ ᱫᱚ
ᱩᱜ ᱟᱞᱮ ᱫᱚ ᱫᱤᱫᱤ ᱛᱟᱠᱚ ᱜᱮ ᱢᱮᱱᱟᱜ ᱠᱚᱣᱟ ᱯᱮᱭᱟ ᱟᱨ ᱤᱧ ᱡᱚᱛᱚ ᱡᱚᱛᱚᱠᱷ ᱠᱷᱚᱱ ᱦᱩᱰᱤᱧᱤᱡ ᱵᱟᱹᱵᱩ ᱠᱚᱫᱚ ᱵᱟᱹᱱᱩᱜ ᱠᱚᱣᱟ ᱫᱟᱫᱟ ᱠᱚᱦᱚᱸ ᱵᱟᱹᱱᱩᱜ ᱠᱚᱣᱟ
ᱚ
ᱦᱳᱭ ᱟᱨ ᱫᱤᱫᱤ ᱛᱟᱠᱚ ᱠᱚᱫᱚ ᱡᱷᱚᱛᱚ ᱠᱚ ᱵᱟᱯᱞᱟ ᱪᱟᱵᱟ ᱟᱠᱟᱱᱟ
ᱦᱳᱭ ᱟᱢ ᱫᱚ
ᱤᱧ ᱫᱚ ᱟᱣᱨᱤᱧ ᱵᱟᱯᱞᱟᱜᱼᱟ ᱯᱮᱲᱟ ᱠᱚᱠᱚ ᱟᱹᱜᱩᱭᱮᱫ ᱠᱚᱣᱟ ᱟᱫᱚ ᱛᱟᱢᱤᱞᱱᱟᱹᱲᱩ ᱠᱷᱚᱡ ᱤᱭᱟᱹ ᱵᱟᱝ ᱪᱟᱞᱟᱜ ᱥᱟᱱᱟᱧ ᱠᱟᱱᱟ ᱚᱲᱟᱜ ᱢᱟᱱᱮ ᱡᱟᱦᱟᱸ ᱡᱟᱦᱟᱸ ᱡᱟᱭᱜᱟ ᱨᱮᱢ ᱦᱮᱣᱟ ᱞᱮᱱᱠᱷᱟᱱ ᱚᱱᱟ ᱠᱷᱚᱱ ᱢᱟᱱᱮ ᱩᱪᱟᱹᱲ ᱫᱚ ᱵᱟᱝ ᱥᱟᱱᱟᱣᱟ
ᱦᱳᱭ ᱚᱱᱟ ᱜᱮᱛᱚ ᱢᱟᱭᱟ ᱠᱚ ᱞᱟᱜᱟᱣ ᱠᱚᱜᱼᱟ
ᱦᱳᱭ ᱟᱨ ᱚᱱᱟᱫᱚ ᱢᱟᱱᱮ ᱵᱟᱡᱟᱨ ᱵᱟᱡᱟᱨ ᱮᱞᱟᱠᱟ ᱨᱮ ᱞᱮ ᱛᱟᱦᱮᱱᱟ ᱮᱠᱷᱟᱡ ᱟᱛᱩ ᱫᱤᱥᱚᱢ ᱦᱤᱡᱩᱜ ᱦᱚᱸ ᱢᱟᱱᱮ ᱵᱮᱥ ᱵᱟᱝ ᱵᱩᱡᱷᱟᱹᱜᱼᱟ
ᱦᱳᱭ ᱟᱨ ᱚᱱᱟ ᱦᱚᱸᱚᱸ ᱠᱟᱱ ᱜᱮᱭᱟ ᱟᱫᱚ ᱵᱟᱯᱞᱟ ᱛᱚ ᱦᱩᱭᱩᱜ ᱜᱮᱭᱟ ᱛᱮᱦᱤᱧ ᱵᱟᱝ ᱨᱮᱦᱚᱸ ᱢᱤᱫ ᱫᱤᱱ ᱛᱚ ᱟᱫᱚ ᱵᱚᱭᱚᱥ ᱠᱚ ᱡᱩᱫᱤ ᱩᱢᱮᱨ ᱠᱚ ᱦᱩᱭ ᱠᱟᱱ ᱠᱷᱟᱱ ᱫᱚ
ᱦᱚᱭ ᱩᱢᱮᱨ ᱠᱚᱦᱚᱸ ᱦᱳᱭ ᱤᱫᱤ ᱟᱠᱟᱱ ᱜᱮᱭᱟ ᱦᱩᱭ ᱫᱚ
ᱦᱳᱭ
ᱦᱳᱭ ᱟᱫᱚ ᱵᱮᱥ ᱡᱟᱶᱟᱭ ᱠᱚ ᱵᱟᱠᱚ ᱦᱤᱡᱩᱜ ᱠᱟᱱᱟ ᱦᱟᱲᱟᱢ ᱦᱟᱲᱟᱢ ᱪᱟᱴᱨᱟ ᱪᱟᱴᱨᱟ ᱡᱟᱶᱟᱭ ᱠᱚᱠᱚ ᱦᱤᱡᱩᱜ ᱠᱟᱱᱟ ᱛᱟᱞᱦᱮ ᱚᱱᱟᱨᱮ ᱠᱩᱥᱤ ᱵᱟᱹᱱᱩᱜ ᱤᱧᱟᱹ ᱯᱷᱳᱴᱳ ᱠᱚᱠᱚ ᱮᱢᱮᱜᱼᱟ ᱯᱷᱳᱴᱳ ᱠᱚ ᱠᱚ ᱵᱷᱮᱡᱟ ᱟᱹᱧ ᱠᱟᱱᱟ ᱦᱮᱸᱥᱮ ᱦᱳᱭ
ᱦᱮᱸᱛᱚ ᱵᱟᱯᱞᱟ ᱠᱟᱛᱮᱜ ᱫᱚ ᱢᱤᱫ ᱫᱤᱱ ᱫᱚ ᱵᱟᱝ ᱫᱚ ᱥᱟᱨᱟ ᱡᱤᱵᱚᱱ ᱞᱮᱜᱮᱢ ᱛᱟᱦᱮᱱᱟ ᱢᱚᱸᱡᱽ ᱛᱮ ᱠᱩᱥᱤ ᱨᱟᱡᱤ ᱵᱟᱢ ᱵᱟᱯᱞᱟ ᱞᱮᱱᱠᱷᱟᱱ ᱫᱚ ᱪᱤᱠᱟᱛᱮᱢ ᱛᱟᱦᱮᱱᱟ ᱦᱳᱭ ᱥᱮ
ᱦᱳᱭ
ᱦᱩᱸ ᱡᱚᱛᱚ ᱦᱚᱲ ᱜᱮ ᱠᱩᱥᱤ ᱦᱩᱭᱩᱜᱼᱟ ᱱᱤᱡᱮ ᱦᱚᱸ ᱚᱲᱟᱜ ᱦᱚᱲ ᱠᱚᱦᱚᱸ
ᱦᱳᱭ ᱛᱟᱦᱞᱮ ᱟᱢᱫᱚ ᱛᱚᱵᱮ ᱵᱟᱯᱞᱟ ᱠᱚᱫᱚ ᱢᱟᱱᱮ ᱵᱟᱯᱞᱟᱜ ᱟᱢ ᱥᱮ ᱵᱟᱝᱼᱟ
ᱵᱟᱯᱞᱟ ᱫᱚ ᱦᱩᱭᱩᱜᱼᱟ ᱦᱟᱜ ᱟᱫᱚ ᱱᱤᱛᱚᱜ ᱫᱚ ᱚᱱᱟ ᱠᱚᱫᱚ ᱩᱭᱦᱟᱹᱨ ᱵᱷᱟᱵᱽᱱᱟ ᱫᱚ ᱵᱟᱝ ᱦᱩᱭ ᱠᱟᱱᱟ ᱟᱫᱚ ᱱᱮ ᱦᱚᱲᱛᱚ ᱠᱟᱹᱢᱤ ᱵᱟᱲᱟ ᱠᱚᱦᱚᱸ ᱵᱟᱝ ᱦᱩᱭᱩᱜ ᱠᱟᱱᱟ ᱱᱚᱜᱼᱚᱭ ᱚᱞᱚᱜ ᱯᱟᱲᱦᱟᱜ ᱠᱚᱜᱮ ᱫᱤᱭᱮᱯᱚᱨ ᱱᱚᱝᱠᱟ ᱠᱟᱛᱮᱜ ᱫᱚ ᱟᱫᱚ ᱵᱟᱹᱦᱩ ᱦᱚᱸ ᱡᱩᱫᱤᱢ ᱟᱹᱜᱩ ᱮᱭᱟ ᱛᱟᱷᱚᱞᱮ ᱟᱥᱩᱞ ᱮᱭᱟᱢ ᱪᱤᱠᱟᱹ ᱛᱮ
ᱦᱳᱭ ᱦᱳᱭ ᱚᱱᱟ ᱦᱚᱸ ᱠᱟᱛᱷᱟ ᱠᱟᱱ ᱜᱮᱭᱟ
ᱦᱳᱭ
ᱟᱹᱥᱩᱞ ᱵᱟᱢ ᱟᱹᱥᱩᱞ ᱢᱟᱱᱮ ᱵᱟᱢ ᱛᱮ ᱱᱤᱡᱮ ᱵᱟᱢ ᱛᱤᱸᱜᱩ ᱠᱮᱴᱮᱡ ᱞᱮᱱᱠᱷᱟᱱ ᱢᱟᱱᱮ ᱪᱤᱠᱟᱹ ᱦᱳᱭ ᱟᱨ ᱱᱮᱛᱟᱨᱟᱜ ᱵᱟᱦᱩ ᱱᱮᱛᱟᱨ ᱵᱟᱹᱦᱩ ᱠᱩᱲᱤ ᱢᱟᱱᱮ ᱠᱩᱲᱤ ᱦᱚᱯᱚᱱ ᱠᱚᱫᱚ ᱱᱤᱛᱚᱜ ᱫᱚ ᱢᱟᱱᱮ ᱟᱹᱰᱤ ᱠᱤᱪᱷᱩ ᱠᱚ ᱠᱷᱚᱡᱚᱜᱼᱟ ᱴᱷᱚᱴ ᱯᱟᱞᱤᱥ ᱞᱤᱵᱤᱥᱴᱤᱠ ᱢᱮᱠᱟᱯ ᱵᱚᱠᱥ ᱥᱟᱹᱲᱤ ᱥᱟᱭᱟ ᱯᱚᱨᱚᱵᱽ ᱯᱤᱱᱟᱭ ᱨᱮ ᱚᱱᱟ ᱠᱚ ᱵᱟᱢ ᱠᱤᱨᱤᱧ ᱫᱟᱲᱮᱭᱟᱭ ᱠᱷᱟᱡ ᱜᱮ ᱚᱲᱟᱜ ᱨᱮ ᱚᱥᱟᱱᱛᱤ ᱦᱩᱭᱩᱜᱼᱟ ᱟᱨᱚᱸᱭ ᱫᱟᱹᱲᱟᱭ ᱦᱳᱭ
ᱵᱟ ᱚᱱᱠᱟ ᱪᱮᱜᱠᱟᱢ ᱞᱟᱹᱭ ᱠᱮᱭᱮ ᱚᱱᱠᱟ ᱧᱮᱞᱚᱜ ᱠᱟᱱ ᱜᱮᱭᱟ ᱫᱚᱢᱮ ᱡᱟᱭᱜᱟ ᱨᱮᱜᱮ
ᱦᱳᱭ
ᱦᱳᱭ
ᱚᱱᱟ ᱠᱷᱟᱹᱛᱤᱨ ᱛᱮᱜᱮ ᱚᱱᱟ ᱠᱷᱟᱹᱛᱤᱨ ᱛᱮᱜᱮ ᱛᱚ ᱟᱭᱳ ᱵᱟᱵᱟ ᱵᱟᱠᱚ ᱤᱢᱟᱹᱧ ᱠᱟᱱ ᱠᱷᱟᱹᱛᱤᱨ ᱤᱧᱦᱚ ᱱᱚᱜᱼᱚᱭ ᱠᱟᱹᱢᱤ ᱨᱤᱧ ᱡᱚᱭᱮᱱ ᱟᱠᱟᱱᱟ
ᱦᱳᱭ ᱚᱱᱟ ᱠᱟᱱ ᱜᱮᱭᱟ ᱱᱤᱡᱮ ᱛᱮᱢ ᱠᱟᱹᱢᱤᱭᱫᱟ ᱱᱤᱡᱮᱨᱟᱜ ᱡᱟᱸᱜᱟ ᱛᱮᱢ ᱛᱤᱸᱜᱩ ᱠᱟᱛᱮ ᱱᱤᱡᱮᱨᱟᱜ ᱮᱢ ᱧᱮᱞ ᱫᱟ
ᱦᱳᱭ
ᱱᱟᱯᱟᱭ ᱜᱮᱢ ᱩᱭᱦᱟᱹᱨ ᱵᱷᱟᱵᱱᱟ ᱠᱟᱜᱼᱟ
ᱦᱳᱭ ᱦᱳᱭ
ᱦᱩᱸ
ᱢᱟᱱᱮ ᱢᱤᱫᱴᱟᱝ ᱡᱟᱭᱜᱟᱨᱮ ᱢᱤᱫᱴᱮᱡ ᱥᱟᱹᱲᱤ ᱵᱟᱠᱚ ᱦᱚᱨᱚᱜᱟ
ᱚ ᱦᱳᱭ
ᱢᱟᱱᱮ ᱢᱤᱫᱴᱮᱡ ᱢᱟᱱᱮ ᱯᱚᱨᱚᱵᱽ ᱯᱤᱪᱷᱤ ᱥᱟᱹᱲᱤ ᱥᱟᱭᱟ ᱟᱨ ᱱᱮᱛᱟᱨᱟᱜ